ᱦᱮᱞᱳ ᱡᱚᱦᱟᱨ ᱜᱮ,
ᱦᱮᱸ ᱡᱚᱦᱟᱨ ᱜᱮ,
ᱦᱳᱭ ᱪᱮᱫ ᱞᱮᱠᱟ ᱱᱟᱯᱟᱭ ᱵᱟᱲᱮ ᱜᱮ, ᱢᱚᱸᱡᱽ ᱜᱮ ᱢᱮᱱᱟᱜ
ᱦᱮᱸ ᱱᱤᱛᱚᱜ ᱫᱚ ᱱᱟᱜ ᱦᱮᱸ ᱢᱚᱡᱽ ᱜᱮ ᱢᱮᱱᱟᱜ ᱤᱧᱟ ᱟᱨ ᱡᱚᱛᱚ ᱠᱚ ᱢᱚᱸᱡᱽ ᱜᱮ ᱢᱮᱱᱟᱜ ᱞᱮᱭᱟ ᱱᱤᱛᱚᱜ ᱫᱚ᱾
ᱦᱳᱭ
ᱦᱮᱸ ᱚᱲᱟᱜ ᱦᱚᱲ ᱦᱚᱸ ᱢᱚᱸᱡᱽ ᱜᱮᱭᱟᱞᱮ, ᱡᱚᱛᱚ ᱠᱚ ᱱᱤᱛᱚᱜ ᱫᱚ ᱢᱚᱸᱡᱽ ᱜᱮ ᱢᱮᱱᱟᱜ ᱞᱮᱭᱟ ᱟᱨ ᱟᱯᱮ ᱫᱚ ᱪᱮᱞ ᱠᱟ ᱢᱮᱱᱟᱜ ᱯᱮᱭᱟ?
ᱟᱞᱮ ᱦᱚᱸ ᱢᱚᱸᱡᱽ ᱜᱮ ᱢᱮᱱᱟᱜ ᱞᱮᱭᱟ ᱟᱨ ᱤᱧ ᱦᱚᱸ ᱢᱚᱸᱡᱽ ᱜᱮ ᱢᱮᱱᱟᱧᱟ ᱱᱤᱛ ᱦᱟᱹᱵᱤᱡ ᱛᱮᱫᱚ ᱪᱟᱸᱫᱳ ᱵᱚᱸᱜᱟᱣᱟᱜ ᱫᱟᱭᱟ ᱫᱩᱞᱟᱹᱲ ᱛᱮ ᱡᱚᱛᱚ ᱠᱚᱜᱮ ᱱᱟᱯᱟᱭ ᱢᱮᱱᱟᱜ ᱞᱮᱭᱟ ᱟᱨ ᱢᱚᱸᱡᱽ ᱵᱚᱱ ᱛᱟᱦᱮᱸ ᱞᱮᱱ ᱠᱷᱟᱱ ᱜᱮ ᱱᱚᱣᱟ ᱫᱷᱟᱹᱨᱛᱤ ᱨᱮ
ᱦᱩᱸ
ᱠᱩᱥᱤ ᱨᱟᱹᱥᱠᱟᱹ ᱛᱮᱜᱮ ᱦᱳᱭ।
ᱦᱩᱸ
ᱛᱟᱦᱚᱞᱮ ᱠᱩ ᱠᱟᱹᱢᱤ ᱵᱟᱲᱟ ᱫᱚ ᱦᱩᱭᱩᱜ ᱠᱟᱱᱟ?
ᱦᱮᱸ ᱦᱩᱭᱩᱜ ᱠᱟᱱ ᱜᱮᱭᱟ। ᱟᱫᱚ ᱦᱟᱸᱜ ᱛᱮᱦᱮᱧ ᱫᱚ ᱦᱟᱸᱜ ᱵᱟᱵᱚᱱ ᱠᱟᱹᱢᱤ ᱵᱟᱲᱟᱭᱟ ᱛᱮᱦᱮᱧ ᱫᱚ ᱩᱱᱟᱹᱜ ᱫᱚ। ᱠᱷᱮᱛ ᱵᱟᱫᱽ ᱠᱚᱨᱮᱫ ᱫᱚ ᱛᱮᱦᱮᱧ ᱫᱚ ᱚᱱᱮᱧ ᱢᱮᱱ ᱫᱟ ᱡᱟᱛᱟᱞ ᱯᱟᱛᱟ ᱛᱚ।
ᱦᱳᱭ ᱦᱳᱭ ᱡᱟᱛᱟᱞ ᱯᱟᱛᱟ। ᱚᱱᱟᱜᱮ ᱢᱮᱛᱟᱜ ᱠᱟᱱᱟ ᱛᱮᱦᱮᱧ ᱫᱚ ᱦᱟᱸᱜ ᱦᱟᱥᱟ ᱚᱱᱟ ᱮᱠᱟᱞ ᱜᱮ ᱵᱟᱝ ᱜᱟᱱᱚᱜᱼᱟ ᱟᱫᱚ ᱚᱱᱟ ᱥᱮᱫᱟᱭ
ᱦᱮᱸ ᱩ
ᱠᱟᱹᱢᱤ ᱟᱥᱮ ᱩᱱᱠᱩ ᱦᱚᱸ ᱚᱱᱠᱟ ᱜᱮᱵᱚᱱ ᱧᱮᱞ ᱟᱜᱩ ᱠᱟᱜ ᱠᱚ᱾ ᱱᱟ ᱟᱨ ᱥᱮᱫᱟᱭ ᱦᱟᱯᱲᱟᱢ ᱠᱚ ᱞᱟᱹᱭ ᱠᱟᱱ ᱛᱟᱦᱮᱸᱱᱟ ᱡᱮ ᱚᱱᱟ ᱡᱚᱢ ᱵᱟᱲᱟᱭ ᱦᱩᱭᱩᱜ-ᱟ, ᱚᱱᱠᱟᱱ ᱛᱮᱦᱤᱧ ᱫᱚ ᱦᱟᱸᱜ ᱟᱞᱮ ᱟᱹᱛᱩ ᱨᱮᱫᱚ ᱢᱟᱱᱮ ᱟ ᱥᱩᱠᱨᱤ ᱠᱚᱠᱚ ᱜᱚᱡ ᱵᱟᱲᱟ ᱟᱠᱟᱫᱟ ᱠᱚᱣᱟ, ᱠᱩᱴᱟᱢ ᱵᱟᱲᱟ ᱠᱟᱜ ᱠᱚᱣᱟ। ᱠᱟᱱᱴᱷᱟᱲ ᱵᱤᱞᱤ ᱠᱚ ᱱᱟᱦᱟᱜ ᱠᱚ ᱟᱛᱩ ᱨᱮ
ᱦᱩᱸ ᱜᱚᱝᱠᱮ ᱠᱟᱹᱴᱤᱡ ᱨᱚᱲ ᱰᱤᱥᱴᱟᱵ ᱫᱟᱭ ᱴᱟᱣᱟᱨ ᱵᱟᱭ ᱧᱟᱢ ᱫᱟ ᱥᱮ ᱪᱮᱫ? ᱩᱱᱟᱹᱜ ᱵᱷᱟᱞᱤ ᱴᱷᱤᱠ ᱵᱟᱭ ᱟᱸᱡᱚᱢᱚᱜ ᱠᱟᱱᱟ ᱨᱚᱲ ᱛᱮᱫ।
ᱚ ᱟᱨ ᱠᱮᱱᱮᱞ ᱠᱚ ᱜᱮ᱾ ᱦᱳᱭ ᱛᱟᱦᱚᱞᱮ ᱟᱯᱮ ᱥᱮᱫ ᱫᱚ ᱠᱟᱱᱴᱷᱟᱲ ᱫᱟᱨᱮ ᱠᱚᱫᱚ ᱢᱮᱱᱟᱜ ᱟᱥᱮ ᱵᱟᱝ ᱱᱟᱦᱟᱜ?
ᱠᱟᱱᱴᱷᱟᱲ ᱫᱟᱨᱮ ᱦᱮᱸ ᱢᱮᱱᱟᱜ ᱜᱮᱭᱟ, ᱟᱫᱚ ᱟᱹᱰᱤ ᱡᱟᱹᱥᱛᱤ ᱫᱚ ᱵᱟᱹᱱᱩᱜᱼᱟ, ᱚᱱᱠᱟ ᱢᱤᱫ ᱵᱟᱨ ᱢᱮᱱᱟᱜᱼᱟ।
ᱦᱳᱭ
ᱟᱯᱮ ᱥᱮᱫ ᱫᱚ ᱟᱹᱰᱤ ᱢᱮᱱᱟᱜ ᱜᱮᱭᱟ?
ᱦᱳᱭ ᱟᱞᱮ ᱥᱮᱫ ᱫᱚ ᱚᱱᱟ ᱵᱟᱲᱜᱮ ᱠᱩᱰᱟᱹᱢ ᱠᱚᱨᱮ ᱫᱟᱨᱮ ᱠᱚ ᱢᱮᱱᱟᱜ ᱠᱟᱜ-ᱟ ᱟᱨ ᱠᱚᱞᱦᱤ ᱠᱚᱨᱮ ᱦᱚᱸ ᱠᱩᱞ ᱠᱩᱞᱦᱤ ᱫᱩᱣᱟᱹᱨ ᱠᱚᱨᱮ ᱦᱚᱸ ᱢᱮᱱᱟᱜᱼᱟ ᱟᱫᱚ ᱡᱚ ᱦᱚᱸ ᱠᱟᱡᱟᱠ ᱜᱤ ᱡᱚᱜ ᱛᱟᱸᱦᱮᱱᱟ। ᱫᱟᱨᱤ ᱠᱩ ᱢᱮᱱᱟᱜᱼᱟ। ᱮᱠᱫᱚᱢ ᱡᱷᱩᱱᱠᱟᱹ ᱞᱮᱠᱟ ᱡᱚᱜ ᱛᱟᱸᱦᱮᱱᱟ, ᱜᱚᱴᱟ ᱫᱟᱨᱮ ᱜᱤ ᱯᱮᱨᱮᱡ ᱠᱚᱜᱼᱟ।
ᱦᱮᱸ।
ᱦᱳᱭ।
ᱚ ᱟᱪᱪᱷᱟ ᱟᱞᱮ ᱥᱮᱫ ᱫᱚ ᱳᱭ ᱢᱤᱫ ᱵᱟᱨ ᱦᱚᱲᱟᱜ ᱢᱮᱱᱟᱜᱼᱟ ᱠᱟᱱᱴᱷᱟᱲ ᱫᱟᱨᱮ ᱵᱟᱠᱷᱟᱡ ᱫᱚ ᱵᱟᱝ। ᱠᱚᱢ ᱜᱮ ᱢᱮᱱᱟᱜᱼᱟ ᱟᱞᱮ ᱥᱮᱫ ᱫᱚ, ᱟᱨ ᱚᱝᱠᱟ ᱡᱚᱢ ᱡᱚᱢ ᱥᱟᱱᱟ ᱠᱷᱟᱡ ᱫᱚ ᱯᱮᱲᱟ ᱚᱲᱟᱜ ᱠᱷᱚᱡ ᱟᱹᱜᱩᱭ ᱦᱩᱭᱩᱜᱼᱟ ᱟᱨ ᱵᱟᱠᱷᱟᱡ ᱫᱚ ᱠᱤᱨᱤᱧ ᱠᱟᱛᱮᱫ ᱦᱚᱸ ᱧᱟᱢᱚᱜ ᱜᱮᱭᱟ।
ᱦᱳᱭ ᱚᱱᱟ ᱢᱟ ᱥᱟᱹᱨᱤ ᱠᱟᱛᱷᱟ ᱠᱟᱱ ᱜᱮ, ᱠᱤᱨᱤᱧ ᱛᱮ ᱢᱟ ᱱᱟᱦᱟᱜ ᱧᱟᱢᱚᱜ ᱜᱮ। ᱟᱫᱚ ᱛᱟᱦᱚᱞᱮ ᱛᱚᱵᱮ ᱟᱯᱮ ᱥᱮᱫ ᱫᱚ ᱫᱟᱨᱮ ᱠᱚᱫᱚ ᱢᱮᱱᱟᱜ-ᱟ?
ᱩᱞ ᱫᱟᱨᱮ ᱫᱚ ᱢᱮᱱᱟᱜ ᱜᱮᱭᱟ ᱩᱞ ᱫᱟᱨᱮ ᱫᱚ ᱢᱮᱱᱟᱜ ᱜᱮᱭᱟ ᱩᱞ ᱫᱟᱨᱮ ᱦᱚᱸ ᱟᱨ ᱠᱟᱱᱴᱷᱟᱲ ᱫᱚ ᱟᱞᱮ ᱥᱮᱫ ᱢᱤᱫᱴᱮᱡ ᱯᱟᱛᱟ ᱦᱩᱭᱩᱜᱼᱟ ᱚᱱᱟ ᱯᱟᱛᱟ ᱨᱮᱫᱚ ᱮᱠᱷᱮᱱ ᱠᱟᱱᱴᱷᱟᱲ ᱵᱤᱞᱤ ᱠᱚ ᱟᱠᱷᱨᱤᱧᱟ ᱮᱠᱷᱮᱱ ᱠᱟᱱᱴᱷᱟᱲ ᱵᱤᱞᱤ ᱫᱚᱢᱮ।
ᱦᱳᱭ। ᱚ ᱠᱟᱱᱴᱷᱟᱲ ᱵᱤᱞᱤ?
ᱦᱩᱸ।
ᱢᱟᱱᱮ ᱡᱚᱢ ᱥᱟᱱᱟ ᱠᱷᱟᱡ ᱫᱚ ᱛᱟᱦᱚᱞᱮ ᱫᱚ ᱚᱸᱰᱮ ᱠᱷᱚᱡ ᱜᱮᱯᱮ ᱟᱯᱮᱯᱮ ᱟᱹᱜᱩᱭ ᱛᱟᱦᱮᱱ ᱛᱟᱦᱞᱮ
ᱦᱮᱸ ᱟᱫᱚ ᱚᱱᱮ ᱫᱤᱠᱩ ᱵᱟᱠᱚ ᱞᱟᱹᱭᱟ ᱞᱚ ᱨᱚᱛ
ᱱᱟ ᱯᱟᱛᱟ ᱫᱚ
ᱚᱱᱟ ᱯᱟᱛᱟ ᱫᱚ ᱳᱭ ᱵᱮᱥᱤ ᱥᱟᱺᱜᱤᱧ ᱫᱚ ᱵᱟᱝ ᱫᱚᱥ ᱠᱤᱞᱳᱢᱤᱴᱟᱨ ᱜᱟᱱ
ᱚ ᱦᱳᱭ ᱛᱟᱦᱚᱞᱮ ᱢᱟ ᱥᱩᱨ ᱜᱤ ᱟᱨ ᱪᱤᱫ ᱠᱚ ᱦᱩᱭᱩᱜ ᱛᱟᱦᱮᱱᱟ ᱚᱱᱟ ᱯᱟᱛᱟ ᱨᱮᱫᱚ
ᱚᱱᱟ ᱫᱤᱠᱩ ᱯᱟᱛᱟ ᱦᱩᱭᱩᱜ ᱛᱟᱦᱮᱱᱟ ᱚᱱᱟ ᱨᱚᱛᱷ ᱡᱟᱛᱨᱟ ᱵᱟᱠᱚ ᱞᱟᱹᱭᱟ ᱟᱨ ᱚᱱᱟ ᱨᱚᱛᱷ ᱚᱨ ᱟᱠᱚ ᱤᱱᱟᱹᱜᱮ
ᱦᱳᱭ ᱚᱳ ᱟᱪᱪᱷᱟ ᱟᱪᱪᱷᱟ ᱛᱤᱦᱱ ᱜᱮ ᱦᱩᱭᱩᱜᱼᱟ ᱚᱱᱟ ᱫᱚ
ᱛᱮᱦᱤᱧ ᱫᱚ ᱵᱟᱝ ᱦᱩᱭᱩᱜᱼᱟ ᱚᱱᱟ ᱫᱚ ᱫᱮᱨᱤ ᱢᱮᱱᱟᱜᱼᱟ ᱡᱩᱱ ᱱᱚᱣᱟ ᱫᱚ ᱪᱮᱫ ᱪᱟᱞᱟᱜ ᱠᱟᱱᱟ ᱡᱩᱱ ᱡᱩᱞᱟᱭ ᱨᱮ ᱮᱠᱛᱨᱤᱥ ᱛᱟᱹᱨᱤᱠᱷ ᱥᱮᱫ ᱢᱚᱱᱮ ᱦᱚᱭ ᱡᱟᱹᱱᱤᱡ
ᱚ ᱛᱟᱦᱞᱮ ᱛᱟᱭᱞᱮ ᱟᱯᱮ ᱫᱚᱯᱮ ᱥᱮᱱᱚᱜ ᱛᱟᱦᱮᱱᱟ ᱥᱮ ᱵᱟᱝ ᱟᱢ ᱫᱚᱢ ᱪᱟᱞᱟᱜ ᱛᱟᱦᱮᱱᱟ ᱥᱮ ᱵᱟᱝ
ᱦᱮᱸ ᱥᱮᱱᱚᱜ ᱜᱮᱭᱟᱞᱮ ᱡᱩᱫᱤ ᱚᱝᱠᱟ ᱚᱲᱟᱜ ᱠᱚᱨᱮ ᱞᱮ ᱛᱟᱦᱮᱸ ᱞᱮᱱᱠᱷᱟᱡ ᱟᱨ ᱯᱷᱤᱨᱤᱞ ᱞᱮ ᱛᱟᱦᱮᱸ ᱞᱮᱱᱠᱷᱟᱱ ᱟᱨ ᱚᱝᱠᱟ ᱡᱩᱫᱤ ᱠᱟᱹᱢᱤ ᱠᱚ ᱛᱟᱦᱮ ᱱᱟ ᱮᱱᱠᱷᱟᱡ ᱫᱚ ᱵᱟᱞᱮ ᱪᱟᱞᱟᱜᱼᱟ
ᱦᱮᱸ ᱚᱱᱟ ᱢᱟ ᱠᱟᱱ ᱜᱮ ᱮᱱᱛᱮᱫ ᱡᱩᱫᱤ ᱪᱮᱫ ᱦᱚᱸ ᱵᱟᱝ ᱦᱩᱭᱩᱜ ᱠᱷᱟᱡ ᱢᱟᱱᱮ ᱚᱲᱟᱜ ᱨᱮ ᱛᱮᱦᱮᱱ ᱠᱷᱟᱡ ᱢᱟᱱᱮ ᱯᱷᱤᱨᱤ ᱥᱚᱢᱚᱭ ᱛᱚ ᱚᱱᱟ ᱚᱠᱛᱮ ᱪᱟᱞᱟᱜ ᱥᱟᱱᱟ ᱜᱮᱭᱟ ᱟᱨ ᱡᱟᱦᱟᱸ ᱠᱟᱹᱢᱤ ᱠᱚᱨᱮ ᱡᱩᱫᱤᱢ ᱵᱟᱡᱷᱟᱣ ᱛᱟᱦᱮᱱ ᱠᱷᱟᱡ ᱫᱚ ᱚᱱᱟ ᱦᱟᱜ ᱮᱠᱟᱞ ᱜᱮ ᱮᱠᱫᱚᱢ ᱵᱤᱡᱤ ᱤᱭᱟᱹ ᱜᱮᱢ ᱛᱟᱦᱮᱱ ᱠᱷᱟᱡ ᱫᱚ ᱟᱫᱚ ᱚᱱᱟ ᱫᱚ ᱡᱟᱦᱟᱸ ᱥᱮᱫ ᱪᱟᱞᱟᱜ ᱦᱚᱸ ᱵᱟᱝ ᱢᱚᱱᱮᱭᱟ ᱚᱝᱠᱟ ᱠᱟᱹᱢᱤ ᱜᱮ ᱫᱤᱥᱟᱹᱜᱼᱟ ᱱᱟᱦᱟᱜ
ᱦᱩᱸ
ᱦᱳᱭ ᱛᱟᱦᱚᱞᱮ ᱵᱩᱨᱩ ᱯᱟᱛᱟ ᱠᱚᱫᱚ ᱦᱩᱭᱩᱜ ᱟᱥᱮ ᱵᱟ ᱟᱯᱮᱥᱮᱫ ᱫᱚ
ᱪᱮᱫ ᱯᱟᱛᱟ ᱵᱩ ᱯᱟᱛᱟ
ᱦᱳᱭ ᱦᱳᱭ ᱡᱟᱦᱟᱱᱟᱜ ᱯᱟᱛᱟ ᱠᱚᱜᱮ ᱦᱩᱭᱩᱜ ᱵᱟᱲᱟᱜ ᱛᱟᱦᱮᱱᱟ ᱥᱮ ᱵᱟᱝ
ᱵᱩᱨᱩ ᱯᱟᱛᱟ ᱫᱚ ᱱᱚᱛᱮ ᱫᱚ ᱟᱞᱮ ᱥᱮᱫ ᱫᱚ ᱵᱩᱨ ᱢᱟ ᱵᱟᱹᱱᱩᱜᱼᱟ ᱟᱫᱚ ᱧᱩᱛᱩᱢᱟᱱ ᱯᱟᱛᱟ ᱦᱩᱭᱩᱜᱼᱟ ᱱᱚᱛᱮ ᱡᱮᱢᱚᱱ ᱠᱚ ᱞᱟᱹᱭᱟ ᱵᱚᱨᱚ ᱯᱟᱛᱟ ᱠᱚ ᱞᱟᱹᱭᱟ ᱟᱨ ᱢᱤᱫᱴᱤᱡ ᱪᱮᱫ ᱠᱚ ᱞᱟᱹᱭᱟ ᱪᱟᱠᱚᱞ ᱛᱟᱹᱲᱤ ᱯᱟᱛᱟ ᱠᱚ ᱞᱟᱹᱭᱟ᱾ ᱚᱱᱟ ᱠᱚ ᱦᱩᱭᱩᱜ ᱛᱟᱦᱮᱱ ᱟᱨ ᱟᱡᱳᱫᱤᱭᱟᱹ ᱯᱮ ᱟᱸᱡᱚᱢ ᱟᱠᱟᱫ ᱜᱮᱭᱟ ᱟᱡᱚᱫᱤᱭᱟᱹ ᱵᱩᱨᱩ ᱪᱚᱴᱨᱮ ᱦᱩᱭᱩᱜᱼᱟ ᱨᱟᱸᱜᱟ ᱯᱟᱛᱟ᱾
ᱦᱮᱸ ᱟᱸᱡᱚᱢ ᱟᱠᱟᱫ ᱜᱤᱭᱟᱹᱧ ᱟᱡᱚᱫᱤᱭᱟᱹ ᱵᱩᱨᱩ ᱦᱚᱧ ᱟᱸᱡᱚᱢ ᱟᱠᱟᱫ ᱜᱮᱭᱟ᱾
ᱱᱤᱛ ᱯᱚᱨᱡᱚᱱᱛᱚ ᱧᱮᱞ ᱫᱚ ᱟᱹᱣᱨᱤ ᱦᱩᱭᱩᱜᱼᱟ᱾ ᱟᱸᱡᱚᱢ ᱜᱮ ᱦᱩᱭ ᱠᱟᱱᱟ ᱪᱟᱞᱟᱣ ᱫᱚ ᱵᱟᱞᱮ ᱪᱟᱞᱟᱣ ᱠᱟᱱᱟ᱾
ᱟᱪᱪᱷᱟ ᱟᱪᱪᱷᱟ, ᱟᱢ ᱫᱚ ᱚᱞ ᱪᱤᱠᱤ ᱫᱚᱢ ᱥᱮᱬᱟ ᱢᱟᱱᱮ ᱥᱮᱬᱟᱣᱟᱠᱟᱜ ᱜᱮᱭᱟ ᱥᱮ ᱮᱱᱛᱮᱫ ᱟᱯᱮ ᱥᱮᱫ ᱫᱚ ᱚᱞᱪᱤᱠᱤ ᱜᱮ ᱪᱟᱞᱟᱜ ᱛᱟᱦᱮᱱᱟ ᱥᱮ ᱪᱮᱫ?
ᱦᱮᱸ ᱥᱮᱬᱟᱟᱣᱠᱟᱫ ᱜᱤᱭᱟᱹᱧ ᱮᱱ ᱫᱚᱢᱮ ᱦᱮᱸ, ᱤᱥᱠᱩᱞ ᱠᱚᱨᱮ ᱫᱚ ᱵᱟᱞᱮ ᱧᱟᱢ ᱠᱟᱫᱟ ᱟᱞᱮ ᱫᱚ ᱮᱠᱮᱵᱟᱨᱮ ᱠᱚᱞᱮᱡᱽ ᱨᱮ ᱥᱮᱱ ᱠᱟᱛᱮ ᱚᱞ ᱪᱤᱠᱤ ᱞᱮ ᱧᱟᱢ ᱠᱟᱫᱟ᱾
ᱚ ᱢᱟᱱᱮ ᱟᱯᱮᱥᱮᱫ ᱫᱚ ᱱᱟᱦᱟᱜ ᱚᱞ ᱪᱤᱠᱤ ᱜᱮ ᱡᱟᱹᱥᱛᱤ ᱫᱚ ᱦᱟᱸᱜ ᱯᱟᱲᱦᱟᱣ ᱠᱚᱫᱚ ᱦᱩᱭᱩᱜ ᱛᱟᱦᱮᱱᱟ ᱚᱞᱚᱜ ᱠᱚᱫᱚ ᱱᱟᱦᱟᱜ᱾
ᱟᱯᱮ ᱥᱮᱫ ᱫᱚ ᱵᱟᱝ ᱦᱩᱭᱩᱜ ᱛᱟᱦᱮᱱᱟ ᱥᱮ ᱪᱮᱫ ᱞᱮᱠᱟ?
ᱦᱳᱭ ᱟᱞᱮ ᱥᱮᱫ ᱫᱚ ᱱᱟᱦᱟᱜ ᱚᱞᱪᱤᱠᱤ ᱫᱚ ᱮᱠᱫᱚᱢ ᱵᱟᱝᱜᱮ, ᱵᱟᱝ ᱞᱮᱠᱟᱜᱮ᱾ ᱱᱚᱜᱼᱚᱭ ᱱᱩᱱᱟᱹᱜ ᱞᱟᱹᱴᱩᱧ ᱦᱟᱨᱟᱭᱮᱱᱟ ᱥᱟᱱᱟᱢ ᱯᱚᱨᱤᱠᱪᱷᱟ ᱠᱚᱜᱮ ᱛᱤᱱᱟᱜ ᱦᱩᱭᱱᱟ ᱥᱟᱱᱟᱢ ᱦᱤᱱᱫᱤ ᱛᱮᱜᱮ ᱥᱟᱱᱟᱢ᱾ ᱥᱟᱱᱟᱢ ᱜᱮ ᱚᱞ ᱦᱩᱭ ᱠᱟᱱᱟ ᱚᱣᱟᱱ ᱠᱮᱞᱟᱥ ᱠᱷᱚᱱ ᱱᱚᱜᱼᱚᱭ ᱢᱮᱴᱨᱤᱠ ᱦᱟᱹᱵᱤᱡ᱾ ᱵᱳᱰ ᱤᱭᱟᱹ ᱢᱟᱫᱽᱫᱷᱚᱢᱤᱠ ᱠᱚ ᱡᱚᱛᱚ ᱥᱚᱵ ᱦᱤᱱᱫᱤ ᱛᱮᱜ, ᱮᱱᱛᱮᱜ ᱞᱤᱯᱤ ᱫᱚ ᱱᱟᱦᱟᱜ ᱛᱮᱦᱮᱱᱟ ᱦᱤᱱᱫᱤ ᱜᱮ ᱞᱮᱠᱤᱱ ᱥᱟᱱᱛᱷᱟᱤ ᱦᱚᱸ ᱛᱮᱦᱮᱱ ᱜᱮᱭᱟ ᱞᱮᱠᱤᱱ ᱞᱤᱯᱤ ᱫᱚ ᱱᱟᱦᱟᱜ ᱚᱞᱪᱤᱠᱤ ᱫᱚ ᱵᱟᱝ ᱛᱮᱦᱮᱱᱟ᱾ ᱚᱱᱟ ᱦᱤᱱᱫᱤ ᱞᱤᱯᱤ ᱜᱮ ᱛᱮᱦᱮᱱᱟ ᱦᱳᱭ ᱟᱨ ᱟᱯᱮ ᱥᱮᱫ ᱫᱚ ᱚᱱᱟ ᱚᱞᱪᱤᱠᱤ ᱞᱤᱯ
ᱯᱩᱨᱟᱹ ᱪᱤᱠᱤᱛᱮ ᱦᱮᱸ ᱪᱤᱠᱤᱛᱮ ᱛᱟᱦᱮᱱᱟ᱾ ᱠᱚᱞᱮᱡᱽ ᱠᱚᱨᱮ ᱦᱮᱸ ᱟᱨ
ᱠᱚᱞᱮᱡᱽ ᱠᱚᱨᱮ ᱫᱚ ᱛᱟᱦᱞᱮ ᱛᱚᱵᱮ ᱫᱚ ᱯᱟᱧᱪᱤ ᱯᱟᱲᱦᱟᱱᱟᱛᱮᱫ ᱜᱮ ᱛᱮᱯᱮ ᱪᱟᱞᱟᱜ ᱛᱟᱦᱮᱱᱟ ᱠᱚᱞᱮᱡᱽ ᱠᱚ?
ᱵᱟᱝ ᱵᱟᱝ ᱮᱢᱱᱤ ᱡᱟᱢᱟ ᱦᱚᱨᱚᱜ ᱠᱟᱛᱮᱮᱫ ᱜᱮᱞᱮ ᱪᱟᱞᱟᱜ ᱠᱟᱱ ᱛᱟᱦᱮᱱᱟ ᱠᱚᱞᱮᱡᱽ ᱨᱮᱫᱚ ᱟᱡ ᱡᱚᱠᱷ ᱡᱚᱠᱷᱚᱱ ᱯᱟᱹᱨᱥᱤ ᱢᱟᱦᱟᱞᱮ ᱢᱟᱱᱟᱣᱟᱜ ᱤᱱᱟᱹ ᱦᱤᱞᱳᱜ ᱫᱚ ᱡᱚᱛᱚ ᱠᱚ ᱯᱟᱧᱪᱤ ᱥᱟᱹᱲᱤ ᱵᱟᱸᱫᱮ ᱠᱟᱛᱮᱫ, ᱯᱟᱧᱪᱤ ᱫᱷᱩᱛᱤ ᱵᱟᱸᱫᱮ ᱦᱚᱨᱚᱜ ᱠᱟᱛᱮ ᱠᱚ ᱪᱟᱞᱟᱜ-ᱟ ᱠᱚ ᱤᱱᱟᱹ ᱦᱤᱞᱳᱜ ᱫᱚ᱾
ᱟᱨ ᱛᱟᱦᱞᱮ ᱚᱞᱪᱤᱠᱤ ᱚᱸᱰᱮ ᱥᱠᱩᱞ ᱥᱟᱱᱟᱢ ᱚᱱᱟ ᱟᱵᱚᱣᱟᱜ ᱟᱹᱨᱤ ᱛᱮᱜᱮ ᱟᱵᱚᱣᱟᱜ ᱞᱤᱯᱤ ᱛᱮᱜᱮ ᱮᱱᱛᱮᱜ ᱚᱞᱚᱜ ᱯᱟᱲᱦᱟᱜ ᱢᱟ ᱦᱩᱭᱩᱜ ᱛᱟᱦᱮᱱᱟ ᱛᱟᱦᱞᱮ ᱛᱩᱢᱫᱟᱜ ᱨᱩ ᱠᱚ ᱫᱚᱝ ᱞᱟᱜᱽᱲᱮ ᱥᱮᱨᱮᱧ ᱠᱚᱫᱚ ᱠᱚ ᱥᱮᱬᱟ ᱟᱯᱮᱭᱟ ᱥᱮ ᱵᱟᱝᱦᱟᱜ ᱚᱱᱟ ᱠᱚᱞᱮᱡᱽ ᱠᱚᱨᱮ ᱫᱚ?
ᱠᱚᱞᱮᱡᱽ ᱨᱮᱫᱚ ᱮᱢᱱᱤ ᱟᱹᱛᱩ ᱚᱲᱟᱜ ᱨᱮ ᱥᱮᱬᱟ ᱦᱩᱭᱩᱜᱼᱟ ᱛᱩᱢᱫᱟᱜ ᱨᱩ ᱠᱚᱫᱚ ᱮᱱᱮᱡ ᱠᱚᱫᱚ ᱢᱮᱱᱠᱷᱟᱡ ᱚᱱᱮ ᱯᱟᱹᱨᱥᱤ ᱢᱟᱦᱟ ᱡᱮ ᱡᱮᱫᱤᱱ ᱠᱚ ᱢᱟᱱᱟᱣᱟᱥᱮ ᱤᱱᱟᱹ ᱦᱤᱞᱳᱜ ᱫᱚ ᱦᱩᱭᱩᱜ ᱜᱮᱭᱟ ᱮᱱᱮᱡ᱾ ᱦᱮᱸ ᱤᱭᱟᱹ ᱫᱟᱨᱟᱢ ᱫᱟᱜ ᱚᱠᱛᱚ ᱦᱩᱸ᱾ ᱚᱸᱰᱮ ᱫᱚᱞᱮ ᱮᱱᱮᱡ ᱠᱟᱱ ᱛᱟᱦᱮᱱ ᱜᱮᱭᱟ᱾
ᱟᱪᱪᱷᱟ ᱟᱪᱪᱷᱟ ᱟ ᱛᱚᱵᱮ ᱵᱟᱯᱞᱟ ᱠᱚ ᱥᱮᱫ ᱫᱚ ᱦᱟᱸᱜ ᱪᱮᱫ ᱞᱮᱠᱟ ᱟᱯᱮ ᱥᱮᱫ ᱫᱚᱠᱚ ᱮᱱᱮᱡ ᱮᱱᱮᱡ ᱛᱟᱦᱮᱱᱟᱯᱮ ᱥᱮ ᱵᱟᱝ ᱦᱟᱸᱜ? ᱵᱟᱯᱞᱟ ᱠᱚᱨᱮ ᱢᱟᱰᱣᱟ ᱞᱟᱛᱟᱨ ᱠᱚᱨᱮ ᱫᱟᱜ ᱵᱟᱯᱞᱟ ᱠᱚ?
ᱫᱟᱜ ᱵᱟᱯᱞᱟ ᱦᱚᱸ ᱦᱩᱭᱩᱜ ᱛᱟᱦᱮᱱ ᱢᱮᱱᱠᱷᱟᱡ ᱫᱚ ᱮᱱᱮᱡ ᱫᱚ ᱵᱟᱠᱚ ᱮᱱᱮᱡᱟ᱾
ᱫᱟᱜ ᱵᱟᱯᱞᱟ ᱨᱮ ᱵᱟᱠᱚ ᱮᱱᱮᱡᱟ?
ᱵᱟᱝ ᱚᱱᱟ ᱮᱸᱫ ᱡᱚᱠᱷᱚᱱ ᱦᱟᱸᱜ ᱮᱸᱜ, ᱛᱩᱢᱫᱟᱜ ᱴᱟᱢᱟᱠ ᱡᱩᱫᱤ ᱠᱚ ᱨᱩᱭᱟ ᱛᱟᱦᱞᱮ ᱠᱚ ᱮᱱᱮᱡᱟᱠᱚ᱾ ᱟᱨ ᱵᱟᱠᱷᱟᱱ ᱫᱚ ᱚᱱᱟ ᱰᱤᱡᱮ ᱵᱚᱠᱥ ᱱᱮᱛᱟᱨ ᱫᱚ ᱰᱤᱡᱮ ᱵᱚᱠᱥ ᱦᱮᱡ ᱟᱠᱟᱱᱟ ᱚᱱᱟ ᱛᱮᱠᱚ ᱮᱱᱮᱡ ᱛᱟᱦᱮᱱᱟ᱾ ᱟ ᱜᱚ
ᱦᱳᱭ ᱦᱳᱭ ᱰᱤᱡᱮ ᱢᱟ ᱮᱱᱛᱮ ᱦᱮᱡ ᱟᱠᱟᱱ ᱜᱮᱤ ᱟᱨ ᱛᱟᱦᱞᱮ ᱛᱚᱵᱮ ᱵᱟᱞᱟᱭᱟ ᱠᱚᱫᱚ ᱠᱚ ᱮᱱᱮᱪ ᱛᱟᱦᱮᱸᱱᱟ ᱥᱮ ᱵᱟᱝ? ᱵᱟᱞᱟᱭᱟ ᱠᱚ ᱢᱟᱰᱣᱟ ᱞᱟᱛᱟᱨ ᱨᱮ,
ᱵᱟᱠᱚ ᱮᱱᱮᱡ ᱛᱟᱦᱮᱸᱱ᱾
ᱚ ᱢᱟᱱᱮ ᱮᱱᱮᱡ ᱥᱮᱨᱮᱧ ᱜᱮ ᱢᱟᱱᱮ ᱛᱷᱚᱲᱟ ᱠᱚᱢᱚᱜ ᱠᱟᱱᱟ᱾ ᱢᱮᱱᱠᱷᱟᱱ ᱟᱯᱮ ᱫᱤᱥ ᱛᱟᱭᱚᱢ ᱥᱮᱫ ᱦᱚᱸ ᱱᱟᱦᱟᱜ ᱤᱧ ᱟᱸᱡᱚᱢ ᱟᱠᱟᱫᱼᱟ ᱮᱱᱛᱮ ᱮᱱᱮᱡ ᱥᱮᱨᱮᱧ ᱠᱚ ᱟᱹᱰᱤ ᱜᱟᱱ ᱦᱟᱜ ᱠᱚ ᱠᱩᱥᱤᱜ ᱛᱟᱸᱦᱮᱱ ᱜᱮᱭᱟ ᱟᱨ ᱠᱚ ᱮᱱᱮᱡ ᱥᱮᱨᱮᱧ ᱜᱮᱭᱟ, ᱟᱫᱚ ᱯᱟᱥᱮᱡ ᱟᱯᱮ ᱯᱟᱦᱴᱟ ᱜᱮ ᱟᱯᱮ ᱴᱚᱴᱷᱟ ᱥᱮᱫ ᱫᱚ ᱱᱟᱦᱟᱜ ᱛᱷᱚᱲᱟ ᱠᱚᱢ ᱧᱚᱜ ᱜᱮ
ᱦᱮᱸ ᱮᱱᱮᱡ ᱫᱚ ᱚᱱᱟ ᱰᱤᱡᱮ ᱛᱮᱜᱮ ᱠᱚ ᱮᱱᱮᱡ ᱫᱟ ᱱᱤᱛᱚᱜ ᱫᱚ ᱛᱩᱢᱫᱟᱜ ᱴᱟᱢᱟᱠ ᱫᱚ ᱫᱤᱱ ᱫᱤᱱ ᱛᱮ ᱟᱫ ᱤᱫᱤᱜ ᱠᱟᱱᱟ ᱛᱚ
ᱦᱳᱭ ᱛᱟᱦᱚᱞᱮ ᱛᱚᱵᱮ ᱰᱤᱡᱮ ᱨᱮᱯᱮ ᱫᱚᱱ ᱛᱟᱸᱦᱮᱱᱟ ᱛᱚ ᱰᱤᱡᱮ ᱨᱮᱫᱚ ᱟᱵᱚ ᱦᱚᱲ ᱥᱮᱨᱮᱧ ᱜᱮᱯᱮ ᱫᱚᱱ ᱛᱟᱦᱮᱱᱟ ᱥᱮ ᱱᱚᱣᱟ ᱤᱱᱠᱟᱹ ᱮᱱᱛᱮ ᱱᱟᱜᱽᱯᱩᱨᱤ ᱥᱮᱨᱮᱧ ᱜᱚᱵᱮ ᱮᱱᱮᱡ ᱛᱟᱦᱮᱱᱟ?
ᱦᱮᱸ ᱟᱵᱚᱣᱟᱜ ᱥᱮᱨᱮᱧ ᱛᱮᱜᱮ ᱰᱤᱡᱮ ᱛᱮ ᱫᱚ ᱮᱱᱮᱡ ᱛᱟᱸᱦᱮᱱ ᱠᱚ ᱢᱮᱱᱠᱷᱟᱡ ᱦᱮᱸ ᱤᱧ ᱫᱚ ᱵᱟᱹᱧ ᱮᱱᱮᱡ ᱛᱟᱸᱦᱮᱱᱟ ᱢᱟᱱᱮ ᱫᱟᱲᱮᱜ ᱜᱮ ᱵᱟᱹᱧ ᱫᱟᱲᱮᱫ ᱛᱮᱫ ᱵᱟᱹᱧ ᱮᱱᱮᱡ
ᱪᱷᱮ-ᱮ ᱾ ᱟᱫᱚ ᱱᱟᱦᱟᱜ ᱵᱟᱢ ᱥᱮᱬᱟᱭᱟ ᱟᱫᱚ ᱵᱟᱢ ᱥᱮᱬᱟᱭᱮᱫ ᱠᱟᱱᱟ ᱡᱷᱚᱛᱚ ᱠᱚ ᱱᱮᱛᱟᱨ ᱫᱚᱠᱚ ᱮᱱᱮᱡ ᱛᱟᱸᱦᱮᱱᱟ᱾
ᱥᱮᱬᱟ ᱞᱮᱠᱷᱟᱡ ᱫᱚ ᱩᱸ
ᱞᱮᱠᱷᱟᱡ ᱫᱚ ᱦᱮᱸ ᱮᱱᱮᱡ ᱥᱮᱨᱮᱧ ᱞᱮᱠᱷᱟᱡ ᱫᱚ ᱢᱟᱱᱮ ᱠᱩ ᱢᱚᱱᱮ ᱨᱮᱭᱟᱜ ᱡᱟᱦᱟᱸ ᱛᱤᱱᱟᱹᱜ ᱫᱩᱠ ᱢᱮᱱᱟᱜᱼᱟ ᱥᱮ ᱡᱟᱦᱟᱸᱱᱟᱜ ᱢᱮᱱᱟᱜᱼᱟ, ᱢᱟᱱᱮ ᱚᱱᱟ ᱩᱰᱩᱠᱚᱜ ᱛᱟᱦᱮᱱᱟ ᱟᱫᱚ ᱢᱚᱱᱮᱨᱮ ᱨᱟᱹᱥᱠᱟᱹᱢ ᱟᱹᱭᱠᱟᱹᱣᱼᱟ᱾
ᱦᱩᱸ ᱦᱮᱸ ᱡᱩᱫᱤ ᱛᱩᱢᱫᱟᱹᱜ ᱴᱟᱢᱟᱠ ᱛᱮᱠᱚ ᱮᱱᱮᱡ ᱠᱮᱭᱟ ᱛᱟᱦᱚᱞᱮ ᱫᱚ ᱢᱚᱱᱮ ᱦᱩᱭᱩᱜᱼᱟ ᱡᱮ ᱮᱱᱮᱡᱼᱟ ᱟᱨ ᱚᱱᱟ ᱰᱤᱡᱮ ᱛᱮᱫᱚ ᱟᱛᱷᱟᱣ ᱲᱤᱭᱟᱜ ᱜᱮ ᱫᱚ ᱚᱱᱟ ᱠᱚ ᱱᱚᱝᱠᱟ ᱦᱟᱱᱠᱟ ᱟᱱᱠᱷᱟᱭ ᱦᱤᱞᱳᱜ ᱵᱟᱝ ᱚᱱᱟ ᱛᱮ ᱵᱟᱝ ᱮᱱᱮᱡ ᱥᱟᱱᱟᱣᱟ ᱚᱱᱮ ᱚᱱᱟ ᱫᱚ
ᱚᱻ ᱛᱟᱦᱚᱞᱮ ᱟᱹᱰᱤ ᱱᱟᱯᱟᱭᱚᱜ ᱟᱨ ᱛᱟᱦᱚᱞᱮ ᱛᱚᱵᱮ ᱰᱤᱡᱮ ᱨᱮᱠᱚ ᱮᱱᱮᱡ ᱛᱟᱦᱮᱱᱟ ᱚᱱᱟᱢᱟ ᱟᱹᱰᱤ ᱢᱚᱡᱽ ᱥᱟᱫᱽᱨᱮ ᱠᱚ ᱟᱹᱰᱤ ᱢᱚᱸᱡᱽ ᱜᱮ ᱥᱟᱱᱟᱢᱟᱜ ᱜᱮ ᱱᱮᱛᱟᱨ ᱫᱚ ᱟᱭᱢᱟ ᱠᱤᱪᱷᱩ ᱡᱟᱭᱜᱟ ᱨᱮ ᱮᱱᱮᱡ ᱠᱟᱱ ᱜᱮᱭᱟᱵᱚᱱ ᱰᱤᱡᱮ ᱛᱮᱦᱚᱸ ᱟᱨ ᱟᱵᱚᱣᱟᱜ ᱟᱨ ᱟᱹᱨᱤᱪᱟᱹᱞᱤ ᱢᱮᱱᱟᱜ ᱨᱮᱦᱚᱸ ᱚᱱᱟ ᱛᱮᱦᱚᱸ ᱵᱚᱱ ᱮᱱᱮᱡ ᱠᱟᱱ ᱜᱮᱭᱟ ᱟᱞᱮ ᱥᱮᱫ ᱫᱚ ᱱᱟᱸᱦᱟᱜ ᱵᱟᱱᱟᱨ ᱜᱮ ᱵᱟᱝᱞᱮ ᱰᱤᱡᱮ ᱮᱱᱮᱡ ᱦᱚᱸ ᱵᱟᱞᱮ ᱵᱚᱱᱫᱚ ᱟᱠᱟᱟᱜᱼᱟ, ᱱᱟᱦᱟᱜ ᱟᱨ ᱱᱚᱣᱟ ᱮᱱᱛᱮᱜ ᱪᱮᱫ ᱠᱚ ᱢᱮᱛᱟᱜ ᱠᱟᱱᱟ ᱱᱚᱣᱟ ᱮᱱᱛᱮᱜ ᱫᱚᱝ ᱞᱟᱜᱽᱲᱮ ᱮᱱᱮᱡ ᱦᱚᱸ ᱱᱟᱸᱦᱟᱜ ᱮᱠᱫᱚᱢ ᱢᱤᱫᱠᱟᱞ ᱜᱮ ᱢᱮᱱᱟᱜ ᱠᱟᱜ ᱜᱮᱭᱟ, ᱟᱫᱚ ᱟᱹᱰᱤᱜᱟᱱ ᱟᱹᱰᱤ ᱨᱟᱹᱥᱠᱟᱹ ᱟᱹᱰᱤ ᱡᱚᱢᱚᱠ ᱮᱠᱫᱚᱢ ᱠᱚ ᱮᱱᱮᱡᱼᱟ ᱠᱩᱲᱤ ᱜᱤᱫᱽᱨᱟᱹ ᱠᱚᱦᱚᱸ ᱠᱚᱲᱟ ᱜᱤᱫᱽᱟᱹᱨᱟᱹ ᱠᱚᱦᱚᱸ ᱠᱚ ᱨᱩᱭᱟ ᱟᱨ ᱠᱚ ᱥᱚᱜᱚᱭ ᱛᱟᱦᱮᱸᱱᱟ ᱱᱚᱛᱮ ᱫᱚ ᱟᱞᱮ ᱥᱮᱫ ᱫᱚ ᱟᱫᱚ ᱟᱹᱰᱤ ᱨᱟᱹᱥᱠᱟᱹ ᱜᱮ ᱟᱴᱠᱟᱨᱚᱜ ᱛᱟᱦᱮᱸᱱᱟ ᱠᱩᱲᱤ ᱠᱚᱦᱚᱸ ᱠᱚ ᱮᱱᱮᱡ ᱛᱟᱦᱮᱸᱱᱟ,
ᱦᱩᱸ᱾
ᱟᱨ ᱠᱚᱲᱟ ᱠᱚᱦᱚᱸ ᱠᱚ ᱨᱩᱭ ᱛᱟᱦᱮᱸᱱᱟ ᱟᱫᱚ ᱨᱩ ᱫᱚ ᱱᱟᱦᱟᱸᱜ ᱤᱧᱫᱚ ᱱᱟᱦᱟᱸᱜ ᱛᱷᱚᱲᱟᱜᱟᱱ ᱟᱹᱣᱲᱤᱧ ᱥᱮᱲᱟ ᱧᱚᱜᱟ ᱟᱫᱚ ᱢᱚᱱᱮᱨᱮ ᱟᱹᱰᱤ ᱫᱩᱠ ᱤᱧ ᱟᱹᱭᱠᱟᱹᱣ ᱛᱟᱦᱮᱸᱱᱟ ᱡᱚᱠᱷᱚᱱ ᱠᱚ ᱮᱱᱮᱡᱚᱜᱼᱟ ᱟᱫᱩᱧ ᱢᱮᱱᱟ ᱤᱧᱦᱚᱧ ᱨᱩᱧ ᱵᱟᱲᱟᱭ ᱠᱷᱟᱡ ᱩᱱᱠᱩ ᱥᱟᱢᱟᱝ ᱨᱮ ᱥᱮᱱ ᱠᱟᱛᱮᱡ ᱤᱧ ᱨᱩ ᱵᱟᱲᱟ
ᱦᱮᱸ᱾
ᱦᱳᱭ ᱦᱳᱭ᱾
ᱟᱫᱚᱢ ᱪᱮᱥᱴᱟᱭᱟ ᱫᱤᱱ ᱫᱤᱱ ᱛᱮ ᱨᱩ ᱨᱮᱭᱟᱜ
ᱦᱳᱭ ᱟᱫᱚᱧ ᱪᱮᱥᱴᱟᱭᱟ ᱟᱫᱚ ᱟᱛᱳ ᱫᱤᱥᱚᱢ ᱨᱮ ᱵᱮᱥᱤ ᱛᱟᱦᱮᱸ ᱵᱟᱲᱟ ᱦᱩᱭ ᱞᱮᱱᱠᱷᱟᱱ ᱫᱚ ᱱᱟᱦᱟᱜᱧ ᱪᱮᱫ ᱜᱚᱫ ᱜᱮᱭᱟ ᱱᱟᱦᱟᱸᱜ, ᱟᱫᱚ ᱚᱱᱟ ᱱᱚᱣᱟ ᱱᱚ ᱯᱚᱨᱚᱵᱽ ᱛᱮᱦᱟᱨ ᱠᱚᱨᱮᱜᱮ ᱥᱮᱱᱚᱜ ᱵᱟᱲᱟᱜ ᱦᱩᱭᱩᱜ ᱛᱟᱦᱮᱸᱱᱟ ᱟᱫᱚ ᱚᱱᱟ ᱩᱱ ᱥᱩᱚᱢᱚᱭ ᱢᱟ ᱰᱟᱭᱨᱮᱠᱴ ᱠᱚ ᱨᱩᱭ ᱛᱟᱦᱮᱱ᱾
ᱦᱩᱸ᱾
ᱦᱩᱸ᱾ ᱦᱮᱞᱳ᱾
ᱦᱳᱭ᱾
ᱟᱪᱪᱷᱟ ᱴᱷᱤᱠᱜᱮᱭᱟ ᱥᱚᱢᱚᱭ ᱠᱚ ᱦᱩᱭ ᱤᱫᱤᱭᱮᱱᱟ ᱱᱤᱛᱳᱜ ᱫᱚ᱾
ᱦᱳᱭ, ᱦᱮᱸ ᱢᱟ ᱛᱟᱦᱞᱮ ᱛᱚᱵᱮ ᱴᱷᱤᱠ ᱜᱮᱭᱟ᱾
ᱦᱩᱸ
ᱟᱨᱦᱚᱸ ᱦᱟᱸᱜ ᱯᱚᱨᱮ ᱠᱚᱛᱷᱟ ᱦᱩᱭᱩᱜᱼᱟ ᱛᱟᱦᱞᱮ᱾
ᱦᱩᱸ
ᱦᱳᱭ ᱦᱮᱸ ᱢᱟ ᱛᱚᱵᱮ ᱛᱟᱦᱞᱮ ᱡᱚᱦᱟᱨ ᱜᱮ
ᱡᱚᱦᱟᱨ ᱜᱮ᱾